ᱩᱫᱩᱜ ᱮᱫ ᱛᱟᱢᱟ ᱠᱚ ᱯᱮᱢᱮᱱᱴ
ᱯᱮᱢᱮᱱᱴ ᱫᱚᱠᱚ ᱩᱫᱩᱜᱟ ᱱᱚᱣᱟ ᱞᱮᱠᱟ ᱫᱚ ᱠᱚ ᱩᱫᱩᱜ-ᱟ ᱟᱨᱮ ᱯᱮᱢᱮᱱᱴ ᱫᱚ ᱵᱟᱝ ᱤᱭᱟᱹ ᱚᱱᱟ ᱚᱱᱟ ᱚᱱᱟ ᱤᱭᱟᱹ ᱛᱷᱤᱨᱤ ᱞᱟᱹᱭᱤᱱ ᱢᱮᱱᱟᱜ ᱫᱚ ᱚᱱᱟᱨᱮᱢ ᱞᱤᱱ ᱠᱮᱫᱟ ᱛᱟᱨᱯᱚᱨᱮ ᱨᱤᱯᱷᱨᱮᱥ ᱠᱮᱫᱟᱢ ᱛᱟᱨᱯᱚᱨᱮ ᱨᱤᱯᱷᱨᱮᱥ ᱚᱞ ᱰᱟᱴᱟ ᱚᱱᱟ ᱠᱚᱨᱟᱣ ᱠᱮᱫᱟᱢ ᱛᱟᱨᱯᱚᱨᱮ ᱟᱫᱚ ᱚᱱᱮᱢ ᱤᱭᱟᱹ ᱠᱮᱫᱟ ᱚᱱᱟ ᱨᱤᱯᱷᱨᱮᱥ ᱰᱟᱴᱟ ᱯᱚᱨᱮ ᱨᱮᱱᱟᱜ ᱪᱮᱫ ᱢᱤᱫᱴᱟᱝ ᱵᱟᱹᱱᱩᱜ ᱠᱟᱫᱟ ᱰᱟᱥᱵᱳᱨᱰ ᱥᱮᱪᱮᱫ ᱨᱤᱯᱷᱨᱮᱥ ᱰᱟᱥᱵᱳᱨᱰ ᱚᱱᱟᱨᱮ ᱤᱫᱤ ᱠᱟᱛᱮᱜ ᱚᱸᱰᱮ ᱚᱸᱰᱮᱢ ᱧᱮᱞ ᱠᱮᱫᱟ ᱩᱫᱩᱜ ᱠᱟᱜ ᱢᱤᱭᱟᱧ ᱛᱚ ᱪᱤᱠᱟᱹ ᱠᱟᱛᱮ ᱧᱮᱞ ᱦᱩᱭᱩᱜᱼᱟ
ᱦᱮᱸ ᱚᱸᱰᱮ ᱤᱧ ᱫᱚ ᱵᱟᱝ ᱚᱸᱰᱮ ᱚᱸᱰᱮ ᱚᱸᱰᱮ ᱫᱚ ᱵᱟᱹᱧ ᱧᱮᱞ ᱟᱠᱟᱫᱟ ᱚᱸᱰᱮ ᱠᱷᱚᱡ ᱫᱚ ᱚᱸᱰᱮ ᱠᱷᱚᱡ ᱫᱚ ᱵᱟᱹᱧ ᱥᱩᱫᱩ ᱚᱱᱟ ᱠᱚᱞ ᱜᱤᱧ ᱨᱤᱯᱷᱨᱮᱥ ᱠᱮᱫᱟ
ᱤᱧᱟᱹᱜ ᱨᱮᱫᱚᱧ ᱧᱮᱞᱫᱟ ᱡᱤᱨᱳ ᱡᱤᱨᱳᱭᱮᱫ ᱫᱚᱠᱚ ᱡᱷᱚᱛᱚ ᱡᱟᱹᱱᱤᱡ ᱠᱷᱟᱱ ᱫᱚ ᱵᱮᱠᱟᱨ ᱵᱟᱝ ᱦᱩᱭᱩᱜ ᱠᱟᱱᱟ ᱵᱩᱡᱫᱟᱢ ᱚᱱᱟ ᱜᱚᱞᱯᱷᱚ ᱜᱮ ᱦᱩᱭᱩᱜ ᱠᱟᱱᱟ ᱮᱱᱠᱷᱟᱱ ᱫᱚᱭ ᱤᱭᱟᱹ ᱠᱮᱭᱟᱭ ᱛᱚ ᱩᱫᱩᱜ ᱠᱮᱭᱟᱭ ᱛᱚ ᱛᱟᱦᱚᱞᱮ ᱟᱫᱚ ᱱᱚᱣᱟ ᱫᱷᱟᱣ ᱜᱮᱞᱟᱝ ᱜᱚᱞᱯᱷᱚᱭᱟ ᱟᱫᱚ ᱟᱢᱟᱜ ᱛᱤᱱᱟᱹᱜ ᱦᱩᱭ ᱟᱠᱟᱱ ᱛᱟᱢᱟ ᱯᱮᱭᱟ ᱟᱨ ᱤᱧᱟᱹᱜ ᱦᱚᱸ ᱱᱚᱣᱟ ᱦᱤᱞᱳᱜ ᱯᱮᱭᱟ ᱦᱩᱭᱩᱜᱼᱟ ᱛᱟᱦᱚᱞᱮ ᱟᱫᱚ ᱟᱫᱚ ᱵᱟᱞᱟᱝ ᱜᱚᱞᱯᱷᱚᱭᱟ ᱱᱚᱣᱟ ᱨᱮᱫᱚ ᱚ ᱛᱟᱦᱮ ᱪᱚᱣᱟᱱ ᱦᱩᱸ ᱟᱪᱪᱷᱟ ᱯᱩᱨᱱᱤᱢᱟ ᱟᱡ ᱫᱟᱫᱟ ᱫᱚ ᱛᱟᱦᱚᱞᱮ ᱪᱮᱫ ᱠᱚᱭ ᱪᱤᱠᱟᱹᱭ ᱜᱮᱭᱟ
ᱮᱢᱚᱱ ᱵᱟᱭᱨᱮ ᱠᱷᱚᱱ ᱪᱟᱜ-ᱟ
ᱚᱠᱟᱨᱮ
ᱟᱫᱚ ᱚᱠᱟ ᱨᱮ ᱪᱟᱜ-ᱟ ᱵᱟᱰᱟᱭᱟᱠᱤ
ᱚᱱᱟ ᱫᱚ ᱡᱚᱫᱤ ᱚᱱᱠᱟ ᱜᱮ ᱥᱩᱨ ᱥᱩᱯᱩᱨ ᱠᱟᱱᱟ ᱠᱚᱛᱚ ᱵᱟᱦᱨᱮ ᱠᱟᱹᱢᱤ ᱵᱚᱞᱛᱮ ᱫᱚ ᱪᱮᱫ ᱞᱮᱠᱟ ᱫᱚᱢᱮ ᱵᱟᱦᱨᱮ ᱢᱟᱱᱮ ᱪᱮᱱᱱᱟᱭ
ᱦᱮᱸ ᱠᱚᱲᱟ ᱜᱤᱫᱽᱨᱟᱹ ᱠᱚᱠᱚ ᱪᱟᱞᱟᱜ ᱫᱚᱠᱚ ᱠᱚᱲᱟ ᱜᱤᱫᱽᱨᱟᱹ ᱠᱚᱠᱚ ᱪᱟᱞ ᱚᱱᱟ ᱠᱚᱨᱮ ᱩᱱᱤ ᱦᱚᱸ ᱩᱱᱠᱩ ᱥᱟᱛᱮᱜ ᱪᱟᱞᱟᱜᱼᱟᱭ
ᱵᱟᱨᱥᱮᱫ ᱛᱮ ᱪᱚᱵᱵᱤᱥ ᱯᱚᱸᱪᱤᱥ
ᱩᱱᱛᱟ ᱟᱫᱚ ᱛᱟᱦᱚᱞᱮ ᱮᱠᱷᱚᱱ ᱫᱚ
ᱦᱮᱸ ᱚᱲᱟᱜ ᱨᱮᱜᱮ ᱵᱟᱭ ᱛᱟᱦᱮᱱᱟ
ᱪᱮᱫ ᱟᱨᱮ ᱩᱱᱤ ᱠᱚᱲᱟ ᱜᱤᱫᱽᱨᱟᱹ ᱫᱚ ᱮᱠᱷᱚᱱ ᱫᱚ ᱚᱠᱚ ᱪᱟᱞᱟᱜ-ᱟᱭ ᱛᱟᱦᱚᱞᱮ
ᱵᱟᱝ ᱧᱟᱢᱮᱫ ᱛᱟᱦᱮᱸᱫ ᱵᱟᱭᱨᱮ ᱨᱮᱜᱮ ᱛᱚ ᱛᱟᱦᱮᱸ ᱠᱟᱱᱟᱭ ᱡᱮ ᱦᱤᱞᱳᱜ ᱚᱱᱮ ᱪᱟᱞᱟᱣᱮᱱ ᱠᱤᱱ ᱚᱱᱮ ᱩᱱᱤᱥ ᱛᱟᱹᱨᱤᱠᱷ ᱨᱮ ᱦᱮᱡ ᱟᱠᱟᱱᱟᱭ᱾ ᱞᱟᱦᱟᱵᱟᱫ ᱱᱤᱭᱟᱹ ᱨᱮᱜᱮ ᱵᱚᱞᱮ ᱮᱯᱨᱤᱞ ᱨᱮᱱᱟᱜ ᱡᱟᱱᱤᱡ ᱪᱚ
ᱤᱧ ᱞᱟᱹᱭ ᱮᱫᱟ ᱪᱮᱫ ᱩᱱᱤ ᱠᱚᱲᱟ ᱜᱤᱫᱽᱨᱟᱹ ᱯᱩᱨᱱᱤᱢᱟ ᱡᱟᱦᱟᱭ ᱴᱷᱮᱱ ᱡᱟᱶᱟᱭ ᱟᱠᱟᱱᱟ ᱩᱱᱤ ᱫᱚ ᱮᱠᱷᱚᱱ ᱫᱚ ᱛᱚ ᱛᱟᱦᱮᱞᱮ ᱵᱟᱭ ᱪᱟᱞᱟᱜᱼᱟ ᱥᱮ ᱚᱱᱟᱧ ᱞᱟᱹᱭ ᱫᱟ?
ᱵᱟᱹᱦᱩ ᱵᱟᱹᱜᱤ ᱴᱚ ᱠᱟᱛᱮᱜ ᱠᱤ ᱟᱨᱦᱚᱭ ᱪᱟᱞᱟᱜ ᱟᱭ ᱤᱭᱟᱹ ᱮᱱᱦᱤᱞᱳᱜ ᱢᱤᱫ ᱫᱤᱱᱮ ᱦᱮᱡ ᱞᱮᱱᱟ ᱯᱩᱨᱱᱤᱢᱟ᱾ ᱱᱤᱭᱟᱹ ᱥᱚᱱᱤᱵᱟᱨ ᱦᱤᱞᱳᱜ ᱱᱚ ᱟᱞᱮᱭᱟᱜ ᱢᱮᱥ ᱫᱚ ᱵᱟᱝ ᱠᱚᱞᱮᱡᱽ ᱮ ᱦᱮᱡ ᱞᱮᱱᱟ᱾ ᱠᱚᱞᱮᱡᱽ ᱚᱱᱟ ᱯᱮ ᱵᱚᱪᱷᱚᱨ ᱠᱟᱛᱮᱜ ᱮᱠᱡᱤᱴᱮᱢ ᱧᱟᱢ ᱛᱚ ᱟᱫᱚ ᱚᱱᱟ ᱨᱮᱱᱟᱜ ᱫᱚ ᱢᱤᱫ ᱫᱤᱱ ᱛᱮᱨᱚ ᱛᱟᱹᱨᱤᱠᱷ ᱱᱚᱣᱟ ᱥᱚᱱᱤᱵᱟᱨ ᱦᱤᱞᱳᱜ ᱠᱚ ᱦᱚᱦᱚᱣᱟᱜ ᱠᱚᱛᱮ ᱠᱚᱞᱮᱡᱽ ᱞᱟᱹ ᱦᱮᱡ ᱞᱟᱹᱜᱤᱫ
ᱟᱫᱚ ᱩᱱᱤ ᱫᱚ ᱟᱫᱚ ᱚᱱᱟᱜᱮ ᱜᱮᱡᱩᱮ ᱥᱚᱱ ᱜᱮ ᱠᱚᱨᱟᱣ ᱟᱭ ᱥᱩᱫᱷᱩ ᱵᱟᱝ?
ᱡᱟᱸᱣᱟᱭ ᱠᱟᱱᱟ ᱟᱫᱚ ᱪᱮᱫ ᱪᱤᱠᱟᱹᱭᱟ ᱾ ᱯᱨᱚᱛᱤ ᱵᱚᱪᱷᱚᱨ ᱡᱩᱫᱤ ᱮᱥᱮᱢ ᱦᱤᱡᱩᱜ ᱛᱚ ᱯᱚᱱᱮᱭᱟ ᱢᱚᱬᱮ ᱜᱚᱴᱮᱜ ᱛᱟᱞᱮ ᱯᱟᱲᱦᱟᱣ ᱟᱨ ᱵᱟᱢ ᱯᱟᱲᱦᱟᱣ ᱫᱚ ᱥᱚᱢᱟᱱ ᱜᱮᱭᱟ ᱛᱚ
ᱚ ᱯᱟᱲᱦᱟᱣ ᱦᱚᱸ ᱫᱚᱢᱮ ᱮᱠᱴᱟ ᱫᱚ ᱩᱱᱟᱹᱜ ᱤᱭᱟᱹᱛᱮᱫᱚ ᱵᱟᱭ ᱯᱟᱲᱦᱟᱜ ᱜᱮᱭᱟ
ᱵᱟ-ᱵᱟ᱾ ᱟᱨᱦᱚ ᱯᱷᱟᱥᱮᱫ ᱠᱚᱨᱮᱱᱟᱜ ᱢᱮᱱᱟᱜ ᱜᱮᱛᱟᱭᱟ ᱟᱨ ᱯᱟᱲᱦᱟᱣ᱾
ᱯᱮ ᱫᱷᱟᱣ ᱯᱚᱨᱤᱠᱠᱷᱟ ᱮᱢ ᱠᱟᱛᱮ ᱦᱚᱸ ᱡᱩᱫᱤ ᱵᱟᱢ ᱠᱞᱤᱭᱟᱨ ᱫᱟᱲᱮᱭᱟᱜ-ᱟ ᱟᱫᱚ ᱪᱮᱫ ᱫᱚ ᱯᱟᱲᱦᱟᱣ ᱟᱨ ᱵᱟᱢ ᱯᱟᱲᱦᱟᱣᱜ ᱯᱩᱭᱥᱟ ᱠᱷᱚᱨᱚᱪ ᱛᱚᱵᱮ ᱪᱮᱫ ᱦᱩᱭᱩᱜ ᱛᱟᱢᱟ
ᱦᱩᱸ ᱤᱧ ᱧᱮᱞ ᱠᱟᱜ ᱠᱚᱜᱤᱭᱟᱹᱧ ᱵᱟᱸᱠᱩᱲᱟ ᱨᱮᱱ ᱫᱚ ᱦᱩᱸ
ᱵᱟᱝ ᱟᱸᱡᱚᱢᱚᱜᱼᱟ ᱠᱟᱱ
ᱚᱱᱠᱟᱜᱤᱧ ᱧᱮᱞ ᱟᱠᱟᱫ ᱠᱚᱣᱟ ᱵᱟᱠᱚ ᱠᱚᱢᱯᱞᱤᱴ ᱫᱟᱲᱮᱭᱟᱜᱼᱟ ᱟᱫᱚ ᱪᱮᱫ ᱮ ᱪᱤᱠᱟᱹᱭᱟ ᱫᱟᱹᱲᱟᱭ ᱢᱮᱥ ᱵᱟᱹᱜᱤ ᱠᱟᱛᱮᱜ ᱦᱩᱸᱜ
ᱩᱱᱟᱹᱜ ᱠᱟᱛᱮᱜ ᱦᱤᱡᱩᱜ ᱛᱟᱢᱟ ᱟᱫᱚ ᱠᱟᱨᱮ ᱫᱚ ᱪᱤᱠᱟᱹᱛᱮᱢ ᱠᱟᱢᱯᱞᱤᱴᱟ ᱯᱮᱭᱟ ᱯᱚᱱᱭᱟ ᱠᱟᱛᱮᱜ ᱡᱩᱫᱤ ᱯᱨᱚᱛᱛᱮᱠ ᱥᱮᱢᱤᱥᱴᱟᱨ ᱨᱮ ᱛᱟᱸᱦᱮᱱ ᱛᱟᱢᱟ᱾
ᱪᱷᱚᱴᱤ ᱯᱮᱯᱟᱨ ᱛᱟᱦᱮᱱᱟ ᱯᱟᱸᱪ ᱴᱤ ᱪᱷᱚᱴᱤ ᱠᱟᱛᱮᱜ ᱵᱮᱯᱟᱨ ᱛᱟᱦᱮᱱᱟ ᱟᱫᱚ ᱚᱱᱟᱨᱮ ᱡᱩᱫᱤ ᱯᱮᱭᱟ ᱯᱚᱱᱮᱭᱟ ᱠᱟᱛᱮᱢ ᱵᱮᱜ-ᱟ ᱛᱟᱦᱮᱞᱮ ᱠᱷᱟᱱ ᱫᱚ ᱪᱮᱫ
ᱦᱩᱸ
ᱠᱤᱱᱛᱩ ᱥᱮᱢᱤᱥᱴᱟᱨ ᱯᱟᱥ ᱫᱚ ᱛᱚ ᱠᱚᱱᱳ ᱵᱮᱯᱟᱨ ᱜᱮ ᱵᱟᱝ ᱠᱟᱱᱟ ᱤᱧ ᱫᱩᱧ ᱢᱚᱱᱮᱭᱟ᱾ ᱤᱭᱟᱹ ᱛᱟᱦᱮᱱᱟ ᱫᱷᱟᱱᱟ ᱦᱳᱭᱳᱜᱼᱟ᱾ ᱡᱟᱦᱟᱸ ᱫᱚ ᱮᱠᱮᱵᱟᱨᱮ ᱵᱟᱢ ᱯᱟᱲᱦᱟᱣ ᱠᱟᱱᱟ ᱚᱱᱟ ᱫᱚᱧ ᱞᱟᱹᱭᱟᱹᱧ ᱡᱮᱛᱟᱹᱣ ᱡᱚᱴᱤᱞ ᱜᱮᱢ ᱵᱩᱡᱷᱟᱹᱣᱟ᱾ ᱚᱱᱟ ᱫᱚ ᱟᱢᱟᱜ ᱥᱟᱵᱡᱮᱠᱴ ᱠᱷᱚᱱᱟᱜ ᱡᱩᱫᱤ ᱦᱤᱡᱩᱜᱼᱟ ᱟᱫᱚ ᱡᱩᱫᱤ ᱛᱟᱹᱣ ᱦᱮᱸ ᱡᱮᱢᱚᱱ ᱤᱱᱵᱷᱟᱨᱴᱟᱨᱢᱮᱱᱴ ᱚᱱᱮ ᱚᱱᱟ ᱠᱚ
ᱴᱤᱭᱩᱥᱚᱱ ᱯᱟᱲᱦᱟᱣ ᱠᱟᱛᱮ ᱡᱩᱫᱤ ᱦᱤᱡᱩᱜ ᱛᱟᱢ ᱟᱫᱚ ᱪᱮᱫ ᱮᱢ ᱞᱟᱹᱭᱟ ᱚᱸᱰᱮ ᱫᱚ ᱟᱞᱮ-ᱟᱞᱮ ᱰᱤᱯᱟᱨᱴᱢᱮᱱᱴ ᱨᱮᱱ ᱠᱟᱱ ᱫᱚᱭ
ᱦᱮᱸᱛᱚ ᱟᱫᱚ ᱟᱯᱮ ᱥᱟᱞᱟᱜᱮ ᱴᱤᱭᱩᱥᱚᱱ ᱫᱚᱭ ᱪᱟᱞᱟᱜ ᱠᱟᱱᱟ᱾ ᱚᱱᱮ ᱡᱟᱦᱟᱸ ᱟᱢᱮᱢ ᱪᱟᱞᱟᱜ ᱜᱮᱭᱟ ᱚᱸᱰᱮ ᱜᱮᱭ ᱪᱟᱞᱟᱜ ᱛᱟᱦᱮᱱᱟ᱾ ᱪᱮᱫ ᱮ ᱪᱤᱠᱟᱹᱭᱟ ᱛᱟᱦᱞᱮ ᱴᱤᱭᱩᱥᱚᱱ ᱪᱟᱞᱟᱣ
ᱪᱮᱫ ᱪᱚ ᱪᱤᱠᱟᱹ ᱩᱱᱤ ᱴᱟᱞ ᱜᱮ ᱵᱟᱲᱟᱭᱟ᱾ ᱩᱱᱤ ᱚᱸᱰᱮ ᱠᱚ ᱨᱚᱲᱟᱭᱟ ᱚᱸᱰᱮ ᱦᱚᱸ ᱵᱟᱭ ᱨᱚᱲᱟ ᱢᱟᱥᱴᱟᱨ ᱦᱚᱸ ᱮᱢᱚᱱ ᱢᱟᱡᱟᱜ ᱜᱮᱭᱟ ᱩᱱᱟᱹᱜ ᱞᱟᱸᱫᱟ ᱠᱷᱚᱱ ᱠᱚᱱᱳ ᱥᱤᱱ ᱢᱤᱱ ᱵᱟᱹᱱᱩᱜ ᱛᱟᱭᱟ᱾ ᱠᱩᱲᱤ ᱜᱤᱫᱽᱨᱟᱹ ᱠᱚᱠᱚ ᱨᱚᱲᱟᱭᱟ ᱫᱤᱠᱩ ᱠᱩᱲᱤ ᱜᱤᱫᱽᱨᱟᱹ ᱚᱱᱟ ᱤᱭᱟᱹ ᱵᱟᱪᱩᱜᱼᱟ ᱾ ᱦᱟᱱᱮ ᱠᱚ ᱦᱚᱦᱚᱭᱟ ᱢᱚᱱᱮ ᱦᱩᱭᱩᱜᱟ ᱟᱸᱡᱚᱢ ᱫᱚ ᱵᱟᱭ ᱟᱸᱡᱚᱢ ᱫᱟ ᱱᱤᱝᱠᱟᱹ ᱟᱨ ᱨᱚᱲᱜᱮ ᱵᱟᱭ ᱨᱚᱲ ᱵᱟᱲᱟᱭᱟ ᱪᱮᱫ ᱢᱤᱛᱟᱭᱟ ᱮᱠᱞᱟ ᱥᱮᱱ ᱠᱚᱜᱼᱟ ᱟᱨ ᱫᱩᱲᱩᱵᱚᱜᱼᱟ᱾
ᱦᱚᱨ ᱥᱮᱡ ᱛᱮ
ᱦᱚᱲ ᱥᱟᱞᱟ ᱫᱚ ᱵᱟᱭ ᱢᱮᱥᱟᱭ ᱛᱟᱭ ᱛᱚ
ᱢᱮᱥᱟᱭᱟᱧ ᱢᱮᱥᱟ ᱜᱮ ᱵᱟᱠᱚ ᱢᱮᱥ ᱟᱪᱳᱣᱭᱟ ᱟᱨ ᱪᱮᱫ ᱫᱚ ᱢᱮᱥᱟ
ᱟᱫᱚ ᱯᱩᱨᱱᱤᱢᱟ ᱫᱚ ᱵᱟᱭ ᱵᱩᱡ ᱠᱟᱫᱮᱭᱟ ᱠᱤ ᱪᱮᱫᱠᱟᱱ ᱠᱚᱲᱟ ᱜᱤᱫᱽᱨᱟᱹ ᱠᱟᱱᱟᱭ ᱱᱩᱭ ᱫᱚ᱾
ᱡᱩᱫᱤ ᱯᱚᱨᱮ ᱵᱩᱡ ᱠᱤᱫᱤᱠᱷᱟᱡ ᱫᱚ ᱪᱮᱫ ᱮᱢ ᱪᱮᱠᱟᱹ ᱫᱟᱲᱮᱭᱟᱜᱼᱟ᱾ ᱫᱚ ᱮᱱᱛᱮ ᱴᱷᱮᱱ ᱠᱷᱚᱪ ᱫᱚ ᱱᱩᱭ ᱨᱚᱲ ᱟᱭ
ᱦᱩᱸ ᱟᱛᱷᱟ ᱢᱩᱸ ᱛᱮ ᱡᱟᱭᱦᱳᱠ ᱴᱷᱤᱠ ᱜᱮᱭᱟ᱾ ᱱᱚᱣᱟ ᱤᱭᱟᱹ ᱟᱢᱟᱜ ᱨᱮ ᱪᱮᱫ ᱪᱷᱩᱵᱤ ᱠᱚ ᱩᱫᱩᱜ ᱮᱫᱟ?
ᱪᱷᱚᱵᱤ ᱫᱚ ᱵᱟ ᱚᱱᱚᱱᱟ ᱤᱭᱟᱹ ᱠᱚᱞ ᱠᱷᱚᱱᱟᱜ ᱥᱠᱨᱤᱱᱥᱚᱴ ᱠᱟᱛᱮ ᱪᱮᱫ ᱞᱮᱠᱟ ᱠᱚᱞ ᱠᱚᱞ ᱡᱚᱢ ᱢᱚᱴᱟ ᱠᱩᱲᱤ ᱜᱤᱫᱽᱨᱟᱹ ᱧᱮᱞᱚᱜ ᱛᱟᱦᱮᱸ ᱢᱚᱴᱟ ᱥᱩᱜᱩᱨ ᱥᱩᱜᱩᱨ
ᱦᱚᱸ ᱤᱧ ᱜᱤᱧ ᱞᱟᱹᱭ ᱫᱟᱹᱧ ᱤᱧ ᱞᱟᱹᱭ ᱤᱧ ᱴᱷᱮᱱ ᱫᱚ ᱠᱩᱲᱤ ᱜᱤᱫᱽᱨᱟᱹᱣᱟᱜ ᱪᱷᱚᱵᱤ ᱠᱚ ᱩᱫᱩᱜ ᱮᱫᱟ ᱟᱢ ᱴᱷᱮᱱ ᱫᱚ ᱠᱚᱲᱟ ᱜᱤᱫᱽᱨᱟᱹᱣᱟᱜ
ᱪᱷᱟᱞ ᱱᱮᱴᱣᱟ ᱮᱱ ᱴᱷᱮᱱᱟᱠ ᱠᱩᱲᱤ ᱜᱤᱫᱽᱨᱟᱹ ᱪᱷᱚᱵᱤ ᱱᱮᱞ ᱱᱮᱞ ᱡᱟᱢᱟ ᱦᱚᱨᱚᱜ ᱠᱟᱫᱟ᱾ ᱟᱨ ᱚᱸᱰᱮ ᱥᱠᱤᱱ ᱛᱮ ᱫᱚ ᱥᱚᱵᱩᱡ ᱜᱮ ᱧᱮᱞᱚᱜ ᱠᱟᱱᱟ ᱥᱮ?
ᱦᱮᱸ ᱦᱮᱸ ᱚᱱᱮ ᱵᱷᱤ ᱳ ᱟᱭ ᱯᱤ ᱠᱚ ᱚᱞ ᱚᱱᱟ ᱢᱮᱱᱟᱜ ᱟᱠᱟᱫᱟ᱾ ᱡᱟᱦᱟᱸᱨᱮ ᱴᱟᱭᱤᱢ ᱠᱚ ᱠᱟᱣᱩᱱᱴᱚᱜ ᱠᱟᱱᱟ᱾
ᱚᱱᱟ ᱫᱚ ᱨᱟᱠᱟᱵ ᱠᱟᱱᱟ ᱛᱚ ᱤᱭᱟᱹ ᱨᱮ
ᱵᱟᱨ ᱡᱟᱭᱜᱟ ᱨᱮ ᱨᱟᱠᱟᱵ ᱠᱟᱱᱟ ᱛᱚ?
ᱦᱮᱸ ᱵᱟᱨ ᱡᱟᱭᱜᱟ ᱨᱮ ᱵᱚᱞᱛᱮ ᱱᱚᱰᱮ ᱫᱚ ᱵᱟᱝ ᱨᱟᱠᱟᱵ ᱠᱟᱱᱟ ᱱᱚᱸᱰᱮ ᱫᱚ ᱡᱟᱦᱟᱸ ᱥᱠᱤᱱ ᱨᱮᱫᱚ ᱚᱸᱰᱮ ᱫᱚ ᱟᱢᱟᱜ ᱧᱩᱛᱩᱢ ᱧᱩᱛᱩᱢ ᱟᱨ ᱚᱱᱟ ᱢᱤᱱᱤᱴ ᱨᱟᱠᱟᱵ ᱠᱟᱱᱟ ᱟᱨ ᱡᱩᱫᱤ ᱚᱱᱟᱧ ᱟᱲᱤᱡ ᱠᱟᱜᱼᱟ ᱡᱩᱫᱤ ᱥᱠᱤᱱᱤᱧ ᱤᱲᱤᱡ ᱮᱫᱟ ᱡᱚᱠᱷᱚᱱᱤᱧ ᱡᱩᱞ ᱮᱫᱟ ᱛᱚᱠᱷᱚᱱ ᱚᱱᱟ ᱨᱟᱠᱟᱵ ᱠᱟᱱᱟ ᱜᱮᱭᱟ
ᱦᱩᱸ
ᱱᱚᱸᱰᱮ ᱠᱷᱚᱱ ᱫᱚ ᱵᱟᱝ ᱞᱟᱜ ᱠᱟᱱᱟ ᱥᱮ ᱟᱢ ᱫᱚ ᱚᱸᱰᱮ ᱨᱟᱠᱟᱵ ᱠᱟᱱ ᱛᱟᱢᱟ ᱥᱮᱠᱮᱢ ᱨᱮᱠᱚ ᱨᱟᱠᱟᱵ ᱠᱟᱱᱟ
ᱦᱩᱸ ᱫᱚᱥ ᱢᱤᱱᱤᱴ ᱦᱩᱭᱱᱟ᱾ ᱛᱟᱦᱮᱞᱮ ᱤᱭᱟᱹ ᱛᱤᱥ ᱛᱚᱵᱮ ᱯᱚᱨᱤᱠᱷᱟ ᱞᱟᱹᱭ ᱠᱮᱫᱟ?
ᱛᱟᱤᱥ ᱛᱟᱨᱤᱠᱷ
ᱟᱫᱚ ᱩᱱᱦᱤᱞᱳᱜ ᱟᱨ ᱤᱧ ᱛᱤᱥ ᱤᱧ ᱦᱤᱡᱩᱜᱼᱟ ᱛᱟᱭᱤᱥ ᱛᱟᱹᱨᱤᱠᱷ ᱜᱤᱧ ᱦᱤᱡᱩᱜᱼᱥᱮ? ᱟᱨ
ᱠᱟᱱᱴᱷᱟᱲ, ᱠᱟᱱᱴᱷᱟᱲ ᱡᱚᱢ?
ᱦᱮ
ᱠᱟᱱᱴᱷᱟᱲ ᱡᱚᱢ
ᱦᱮᱸ ᱦᱮᱸ ᱦᱳ ᱠᱟᱱᱴᱷᱟᱲ ᱡᱚᱢ ᱠᱟᱱᱴᱷᱟᱲ ᱡᱚᱢ
ᱥᱳᱢᱵᱟᱨ ᱨᱮ
ᱦᱩᱸ ᱚᱱᱟ ᱥᱮᱨᱮᱧ ᱤᱧ ᱞᱟᱹᱭ ᱟᱢᱟᱠᱤ ᱟᱸᱵᱟᱵᱚᱛᱤᱨᱮ ᱠᱟᱱᱴᱷᱟᱲ ᱡᱚᱢ ᱤᱧ ᱪᱟᱞᱟᱜᱼᱟ᱾ ᱤᱧ ᱟᱢᱵᱟᱵᱚᱛᱤᱨ ᱨᱮ ᱱᱟᱹᱭᱦᱟᱹᱨ ᱤᱧ ᱪᱟᱞᱟᱜᱼᱟ᱾ ᱠᱟᱱᱴᱷᱟᱲ ᱡᱚᱢ ᱠᱟᱱᱴᱷᱟᱲ ᱡᱚᱢ
ᱚᱱᱟ ᱫᱚ ᱥᱮᱨᱮᱧ ᱦᱩᱭ ᱮᱱ ᱛᱟᱢᱟ ᱠᱤ?
ᱚᱱᱟ ᱥᱮᱨᱮᱧ ᱢᱮᱱᱟᱜ ᱟᱛᱚ ᱵᱟᱢ ᱟᱸᱡᱚᱢ ᱠᱟᱫᱟ ᱠᱤ ᱦᱩᱸ ᱫᱤᱯᱟᱹᱞᱤᱧ ᱟᱸᱡᱚᱢ ᱟᱭᱟ ᱫᱤᱯᱟᱹᱞᱤ
ᱥᱟᱲᱮ ᱪᱷᱚᱴᱟ ᱥᱚᱢᱚᱭ ᱥᱚᱢᱳᱚᱭ ᱢᱤᱫ ᱫᱷᱟᱣ ᱯᱷᱳᱱ ᱞᱮᱫᱟᱭ ᱟᱨ ᱯᱟᱸᱪᱴᱟ ᱥᱟᱛᱴᱟ ᱥᱚᱢᱚᱭ ᱢᱤᱫ ᱫᱷᱟᱣ ᱯᱷᱳᱱ ᱞᱮᱫᱟᱭ ᱛᱮᱦᱮᱧ ᱫᱚ ᱩᱱᱤ ᱵᱟᱹᱧ ᱢᱮᱱ ᱠᱟᱜ ᱢᱮᱭᱟ ᱥᱮ? ᱯᱤᱠᱮ ᱨᱮᱱ ᱜᱤᱫᱽᱨᱟᱹ ᱵᱷᱚᱡᱽ ᱵᱷᱚᱡᱽ ᱠᱚ ᱡᱚᱢ ᱦᱚᱪᱚ ᱠᱚᱫᱚᱭᱟ ᱫᱟ ᱠᱚ ᱡᱚᱢ ᱚᱪᱚ ᱠᱮᱫᱮᱭᱟ ᱚᱱᱛᱮ ᱨᱮᱜᱮ ᱵᱷᱚᱡᱽ ᱠᱚ ᱡᱚᱢ ᱠᱮᱫ ᱠᱟᱴᱟᱣ ᱢᱮ ᱦᱟᱱᱟ ᱨᱮ ᱯᱷᱳᱱ ᱢᱮ
ᱦᱩᱸ ᱤᱧᱤᱧ ᱫᱚᱦᱚᱭᱟ ᱦᱟᱯᱮᱥᱮ ᱴᱷᱤᱠ ᱥᱚᱢᱚᱭ ᱨᱮ